ᱦᱮᱞᱳ ᱡᱚᱦᱟᱨ ᱜᱮ᱾
ᱦᱮᱸ ᱟᱨ ᱪᱮᱫ ᱵᱮᱱ ᱪᱤᱠᱟᱹᱭᱟ ᱛᱟᱦᱚᱞᱮ?
ᱩᱸᱻ ᱱᱤᱛᱚᱜ ᱡᱤᱨᱟᱹᱣ ᱵᱟᱲᱟ ᱦᱩᱭᱩ ᱟᱠᱟᱱᱟ ᱨᱚᱲ ᱴᱷᱤᱠ ᱢᱚᱛᱚ ᱟᱸᱡᱚᱢᱚᱜ ᱠᱟᱱᱟ ᱪᱚ
ᱦᱮᱸ ᱦᱮᱸ ᱨᱚᱲ ᱟᱸᱡᱚᱢᱚᱜ ᱠᱟᱱᱟ ᱴᱷᱤᱠ ᱜᱮ᱾ ᱤᱧᱟᱹᱜ ᱨᱚᱲ ᱟᱸᱚᱢᱚᱜ ᱠᱟᱱᱟ ᱴᱷᱤᱠ ᱜᱮ?
ᱦᱮᱸ ᱟᱸᱡᱚᱢᱚᱜ ᱠᱟᱱᱟ᱾
ᱟᱪᱪᱷᱟ ᱟᱪᱪᱷᱟ ᱛᱟᱦᱚᱞᱮ ᱪᱮᱫ ᱠᱚᱵᱤᱱ ᱪᱤᱠᱟᱹᱭᱮᱫᱟ?
ᱪᱮᱜ ᱱᱤ
ᱦᱮᱞᱳ
ᱱᱤᱛᱚᱜ ᱫᱚ
ᱟᱪᱪᱷᱟ ᱟᱪᱪᱷᱟ ᱡᱟᱭᱦᱳᱠ, ᱟᱨ ᱱᱟᱯᱟᱭ ᱵᱟᱲᱟ ᱜᱮ? ᱟᱞᱮ ᱦᱚᱸ ᱪᱮᱫ ᱦᱚᱸ ᱵᱟᱝ ᱱᱚᱚᱭ ᱚᱲᱟᱜ ᱨᱮ ᱟᱪᱪᱷᱟ ᱟᱪᱪᱷᱟ ᱛᱟᱦᱚᱞᱮ ᱠᱟᱹᱢᱤ ᱠᱚᱫᱚ ᱪᱮᱫ ᱠᱚᱯᱮ ᱠᱟᱹᱢᱤᱭᱜᱼᱟ ᱱᱤᱛᱚᱜ ᱫᱚ?
ᱱᱤᱛᱚᱜ ᱢᱟ ᱟᱱᱮ ᱨᱚᱦᱚᱭ ᱠᱚᱜᱮ ᱪᱟᱞᱟᱜ ᱠᱟᱱᱟ᱾
ᱟᱪᱪᱷᱟ ᱵᱷᱟᱹᱜᱮ ᱟᱨ- ᱛᱤᱱᱟᱜ ᱥᱟᱺᱜᱤᱧ ᱠᱮᱫᱟᱯᱮ ᱨᱚᱦᱚᱭ ᱫᱚ?
ᱨᱚᱦᱚᱭ ᱢᱟ ᱮᱦᱚᱵ ᱟᱠᱟᱫᱟᱞᱮ ᱦᱚᱸᱜ ᱱᱚ-ᱚᱭ ᱟᱨ ᱱᱟᱥᱮ ᱜᱟᱱ ᱦᱟᱜ ᱪᱟᱵᱟᱜᱼᱟ ᱛᱟᱨᱯᱚᱨᱮ
ᱚ ᱵᱷᱟᱜᱤ ᱜᱮ ᱟᱨ ᱫᱟᱜ ᱡᱟᱹᱯᱩᱫ ᱫᱚ ᱪᱮᱫ ᱞᱮᱠᱟ ᱫᱟᱜ ᱡᱟᱹᱯᱩᱫᱟᱜᱼᱟ?
ᱫᱟᱜ ᱡᱟᱹᱯᱩᱫ ᱢᱟ ᱚᱱᱮ ᱰᱩᱵᱟᱹᱣ ᱟᱠᱟᱫ ᱞᱮ ᱤᱭᱟᱹ ᱠᱷᱮᱛ ᱠᱚ ᱥᱟᱱᱟᱢᱮ ᱤᱭᱟᱹ ᱪᱟᱵᱟᱣ ᱟᱠᱟᱫ ᱪᱮᱫᱞᱮᱠᱟ ᱵᱟᱝ ᱦᱩᱭᱩᱜᱼᱟ ᱦᱟᱸᱜ ᱟᱫᱚ
ᱦᱮᱸ ᱦᱮᱸ ᱛᱟᱦᱚᱞᱮ ᱛᱚ ᱵᱷᱟᱜᱤ ᱜᱮᱛᱚ ᱛᱟᱦᱞᱮ ᱨᱚᱦᱚᱭ ᱫᱚ ᱛᱟᱦᱚ ᱞᱮᱛᱟᱲ ᱜᱮ ᱪᱟᱞᱟᱜ ᱛᱟᱯᱮᱭᱟ᱾
ᱦᱮᱸ ᱨᱚᱦᱚᱭ ᱢᱟ ᱮᱱᱛᱮᱫ ᱚᱱᱮ ᱚᱱᱠᱟᱧ ᱞᱟᱹᱭᱠᱮ ᱟᱹᱰᱤᱰᱤ ᱟᱸᱴᱮ ᱰᱩᱵᱟᱹᱣ ᱟᱠᱟᱫ ᱞᱮᱭᱟ ᱟᱫᱚ ᱧᱮᱞᱚᱜ ᱠᱟᱱᱟ ᱪᱮᱫᱠᱟ ᱦᱩᱭᱩᱜ ᱠᱟᱱᱟ᱾
ᱟᱪᱪᱷᱟ ᱟᱪᱪᱷᱟ᱾
ᱦᱮᱸ
ᱦᱮᱸ
ᱟᱯᱮ ᱚᱱᱛᱮ ᱫᱚ ᱥᱮᱨᱢᱟ ᱪᱮᱫ ᱞᱮᱠᱟ?
ᱟᱞᱮᱥᱮᱫ ᱫᱚ ᱦᱟᱸᱜ ᱫᱟᱜ ᱫᱚ ᱫᱟᱜ ᱵᱟᱲᱟᱭ ᱜᱮᱭᱟ ᱟᱨ ᱱᱤᱛᱳ ᱫᱚ ᱦᱟᱸᱜ ᱤᱭᱟᱹ ᱠᱟᱱ ᱜᱮ
ᱟᱨ ᱨᱚᱦᱚᱭ ᱠᱩ ᱛᱤᱱᱟᱹᱜ ᱥᱟᱜᱤᱧ?
ᱨᱚᱦᱚᱭ ᱠᱷᱚᱱᱟᱜ ᱵᱮᱥᱤ ᱫᱚ ᱵᱟᱝ ᱥᱟᱺᱜᱤᱧ ᱠᱟᱱᱟ ᱱᱚᱜᱼᱚᱭ ᱛᱚ ᱛᱮᱦᱮᱧ ᱠᱷᱚᱱᱟᱜ ᱞᱮ ᱮᱦᱚᱵ ᱮᱫᱟ ᱜᱚᱴᱟ ᱥᱤ ᱠᱚ ᱫᱷᱩᱨᱟᱹᱣ ᱠᱟᱱᱟ ᱞᱟᱦᱟ ᱫᱚ ᱡᱚᱛᱚ ᱠᱚ ᱨᱚᱦᱚᱭᱮᱫ ᱠᱟᱱ ᱜᱮᱭᱟ ᱩᱱᱟᱹᱜ ᱫᱚ ᱵᱟᱝ ᱡᱟᱦᱟᱸᱭ ᱦᱳᱭᱛᱳ ᱫᱟᱜ ᱠᱟᱱ ᱛᱟᱠᱚᱣᱟ ᱠᱟᱹᱴᱤᱡ ᱵᱟᱹᱭᱦᱟᱹᱲᱰᱷᱟᱨᱮ ᱟᱨ ᱜᱩᱴ ᱫᱟᱨᱮ ᱫᱚ ᱱᱚᱜᱚᱭ ᱦᱚᱞᱟᱢ ᱛᱮᱧ ᱠᱷᱟᱱᱟᱜ ᱦᱚᱞᱟ ᱫᱟᱜ ᱠᱮᱫᱟᱭ ᱛᱚ- -ᱛᱮᱧ ᱫᱚᱢᱮ ᱫᱟᱜ ᱠᱟᱱᱟᱛᱚ ᱡᱚᱛᱚ ᱥᱤ ᱠᱚ ᱫᱷᱩᱨᱟᱹᱣ ᱟᱠᱟᱱᱟ᱾
ᱚ
ᱦᱩᱸ ᱟᱨ ᱟᱯᱮ ᱥᱮᱫ ᱫᱚ ᱚᱱᱟ- -ᱛᱚ ᱟᱯᱮᱥᱮᱫ ᱫᱚᱢᱮ ᱤᱭᱟᱹ ᱠᱟᱫᱟ ᱵᱟᱝ
ᱦᱮᱸ
ᱚ ᱫᱚᱢᱮ ᱫᱟᱜ ᱠᱟᱜ ᱯᱮᱟᱭ ᱛᱟᱦᱞᱮ
ᱦᱮᱸ ᱟᱹᱰᱤ ᱟᱸᱴ ᱜᱮ ᱫᱟᱜ ᱟᱠᱟᱫᱟ ᱦᱚᱞᱟ ᱢᱟᱫᱷᱮᱨ ᱠᱷᱚᱡ ᱫᱚ
ᱟᱪᱪᱷᱟ ᱟᱪᱪᱷᱟ
ᱟᱡ ᱫᱚ ᱦᱮᱸ
ᱦᱩᱸ
ᱟᱨ ᱮᱢᱱᱤ ᱚᱲᱟᱜ ᱠᱚᱨᱮ ᱪᱮᱫ ᱯᱮ ᱪᱮᱠᱟᱹ ᱵᱟᱲᱟᱭ ᱜᱮᱭᱟ
ᱚᱲᱟᱜ ᱠᱚᱨᱮᱫ ᱫᱚ ᱚᱱᱠᱟ ᱫᱚ ᱦᱟᱸᱜ ᱪᱮᱫ ᱦᱚᱸ ᱵᱟᱝ ᱪᱤᱠᱟᱹ ᱵᱟᱲᱟᱭ ᱦᱩᱭᱩᱜ ᱜᱮᱭᱟ ᱚᱲᱟᱜ ᱨᱮᱱᱟᱜ ᱠᱟᱹᱢᱤ ᱠᱚᱜᱮ ᱦᱩᱸ ᱟᱯᱮ ᱫᱚ
ᱟᱞᱮ ᱢᱟ ᱯᱟᱲᱦᱟᱜ ᱠᱟᱱᱟᱞᱮ ᱥᱮ ᱱᱤᱛᱚᱜ
ᱦᱩᱸ
ᱦᱮᱸ
ᱟᱪᱪᱷᱟ ᱟᱪᱪᱷᱟ ᱪᱮᱫ ᱵᱤᱱ ᱪᱤᱠᱟᱹᱭ ᱜᱮᱭᱟ ᱟᱹᱵᱤᱱ ᱫᱚ ᱯᱟᱲᱦᱟᱣ-
ᱮᱢᱱᱤ ᱠᱚᱞᱡ ᱥᱮᱠᱮᱱ ᱰᱤᱭᱟᱨ ᱨᱮ
ᱟᱪᱪᱷᱟ ᱵᱷᱟᱜᱤ ᱜᱮ ᱢᱟᱱᱮ ᱢᱤᱰᱤᱭᱟᱢ ᱛᱮᱜᱮ ᱥᱟᱱᱛᱟᱞᱤ ᱢᱤᱰᱤᱭᱟᱢ ᱛᱮᱜᱮ
ᱵᱟᱝ ᱵᱟᱝᱞᱟ ᱢᱤᱰᱤᱭᱟᱢ ᱛᱮ ᱥᱟᱱᱛᱟᱞᱤ ᱢᱟ ᱟᱞᱮ ᱚᱱᱛᱮ ᱞᱟᱹᱭ ᱞᱮᱠᱷᱟᱡ- -ᱤᱭᱟᱹ ᱥᱟᱱᱛᱟᱞᱤ ᱢᱤᱰᱤᱭᱟᱢ ᱢᱟ ᱵᱟᱹᱱᱩ
ᱟᱪᱪᱷᱟ ᱟᱪᱪᱷᱟ
ᱠᱷᱟᱭᱫᱚ
ᱠᱚᱞᱮᱡᱽ ᱫᱚ ᱚᱠᱟ ᱠᱚᱞᱮᱡ ᱵᱮᱱ ᱚᱞᱚᱜ ᱠᱟᱱᱟ
ᱤᱭᱟᱹ ᱮᱢᱱᱤ ᱩᱱᱤᱵᱚᱨᱥᱤᱴᱤ ᱠᱚᱞᱡᱽ
ᱚ ᱵᱷᱟᱜᱤ ᱜᱮ
ᱦᱮᱸ
ᱪᱮᱫ ᱥᱟᱵᱡᱮᱠᱴ ᱛᱮ
ᱮᱰᱩᱠᱮᱥᱚᱱ ᱛᱮᱞᱤᱧ ᱚᱱᱟᱨᱥ ᱮᱫᱟ
ᱟᱪᱪᱷᱟ ᱵᱷᱟᱜᱤ ᱜᱮ
ᱦᱮᱸ ᱟᱹᱵᱤᱱ ᱫᱚ ᱪᱮᱫ ᱛᱮᱵᱮᱱ ᱯᱟᱲᱦᱟᱣ ᱟᱠᱟᱱᱟ
ᱟᱹᱞᱤᱧ ᱫᱚ ᱦᱚᱸᱜᱼᱚᱭ- -ᱜᱨᱮᱡᱩᱭᱮᱥᱚᱱ ᱪᱟᱞᱟᱜ ᱠᱟᱱ ᱛᱟᱹᱟᱞᱤᱧᱟ ᱱᱚᱣᱟ ᱤᱛᱤᱦᱟᱥ ᱚᱱᱟᱨᱥ ᱪᱟᱞᱟᱜ ᱠᱟᱱᱟ᱾
ᱦ ᱪᱮᱥᱮᱚᱢᱤᱥᱴᱟᱨ ᱨᱮ ᱱᱤᱛᱚᱜ ᱫᱚ
ᱱᱤᱛᱚᱜ ᱟᱞᱮ ᱫᱚ ᱯᱮ ᱵᱚᱪᱷᱚᱨ ᱫᱚ ᱠᱚᱢᱯᱤᱞᱤᱴ ᱠᱟᱱᱟ ᱟᱫᱚ ᱱᱤᱛ ᱦᱞᱮ ᱛᱚ ᱯᱷᱳᱨ ᱤᱭᱟᱨ ᱨᱮᱱᱟᱜ ᱠᱟᱱᱟ ᱛᱚ- - ᱛᱟᱦᱚᱞᱮ ᱟᱨ ᱢᱤᱫ ᱵᱚᱪᱷᱚᱨ ᱢᱮᱱᱟᱜ ᱟᱠᱟᱫᱼᱟ ᱦᱳᱭ
ᱦᱮᱸ ᱚᱱᱟ ᱦᱚᱸ ᱪᱟᱵᱟᱭ ᱦᱩᱭᱩᱜᱼᱟ᱾
ᱦᱩᱸ ᱦᱩᱸ ᱱᱚᱣᱟ ᱠᱚᱭᱮᱠᱫᱤᱱ ᱞᱟᱦᱟᱮ ᱮᱠᱡᱟᱢ ᱫᱚ ᱦᱟᱸᱜ ᱪᱟᱵᱟ ᱪᱟᱵᱟᱭᱮᱱ ᱛᱟᱞᱮᱭᱟ᱾
ᱦᱮᱸ ᱦᱮᱸ
ᱦᱮᱸ ᱚᱱᱟ ᱛᱮᱦᱮᱧ ᱫᱚ ᱠᱟᱹᱴᱤᱡ ᱤᱭᱟᱹ ᱥᱮᱫ ᱦᱩᱭᱱᱟ ᱱᱚᱣᱟ ᱡᱷᱟᱲᱜᱨᱟᱢ ᱥᱮᱫ- ᱡᱟᱦᱟᱸ ᱫᱚ ᱦᱩᱭᱩᱜ ᱠᱟᱱᱟ ᱟᱹ ᱫᱤᱱ ᱠᱷᱚᱱᱟᱜ- -ᱢᱮᱱ ᱦᱩᱭᱩᱜ ᱠᱟᱱ ᱛᱟᱦᱮᱱᱟ ᱡᱮ ᱵᱤᱭᱮᱰ ᱠᱚᱞᱮᱡᱽ ᱠᱷᱩᱞᱟᱹᱜ ᱢᱟ ᱡᱷᱟᱲᱜᱨᱟᱢ ᱨᱮ᱾
ᱦᱮᱸ
ᱛᱚ ᱚᱱᱟ ᱫᱚ ᱦᱟᱸᱜ ᱵᱟᱠᱚ ᱢᱮᱫ ᱞᱩᱛᱩᱨᱟᱜ ᱠᱟᱱ ᱛᱟᱦᱮᱸ ᱟᱫᱚ ᱛᱮᱦᱮᱧᱴᱤᱡ ᱢᱤᱪᱷᱤᱞ ᱛᱟᱦᱮᱸ ᱠᱟᱱᱟ ᱚᱱᱟ ᱱᱤᱭᱮ᱾ ᱡᱟᱛᱮ ᱟᱞᱮ ᱵᱤ ᱮᱰ ᱠᱚᱞᱮᱡᱽ ᱞᱮ ᱧᱟᱢ ᱢᱟ ᱵᱟᱠᱷᱟᱱ ᱫᱚ ᱦᱟᱸᱜ ᱮᱢ ᱮ ᱠᱚᱨᱟᱣ ᱠᱟᱛᱮᱫ ᱟᱵᱤᱱ ᱪᱤᱠᱟᱹᱭᱟ ᱡᱩᱫᱤ-
ᱦᱮᱸ ᱦᱮᱸ
ᱮᱥ ᱮᱥ ᱥᱤ ᱯᱚᱨᱤᱠᱠᱷᱟ ᱛᱟᱞᱟᱛᱮ ᱫᱟᱲᱮᱭᱟᱜᱼᱟ ᱵᱤᱱ ᱵᱤ ᱮᱰ ᱵᱟᱝ ᱠᱚᱨᱟᱣ ᱞᱮᱠᱷᱟᱡ
ᱠᱷᱟᱡ ᱫᱚ ᱦᱮᱸ ᱟᱨ ᱡᱟᱦᱟᱱ ᱮᱢᱱᱤ ᱯᱚᱨᱤᱠᱠᱷᱟ ᱠᱚᱫᱚ ᱯᱮ ᱮᱢ ᱵᱟᱲᱟᱭ ᱜᱮᱭᱟ
ᱮᱴᱟᱜ ᱡᱟᱦᱟᱸ ᱦᱮᱸ ᱮᱴᱟᱜ ᱜᱚᱵᱚᱨᱢᱮᱱ ᱯᱚᱨᱤᱠᱠᱷᱟ ᱠᱚᱫᱚ ᱮᱢ ᱵᱟᱲᱟᱭ ᱦᱩᱭᱩᱜ ᱜᱮᱭᱟ ᱢᱟᱱᱮ ᱟᱨᱤ ᱠᱚᱞᱮᱡᱽ ᱠᱚᱢᱯᱞᱤᱴ ᱛᱮ ᱡᱩᱫᱤ ᱡᱟᱦᱟᱱᱟᱜ ᱧᱟᱢᱚᱜ ᱠᱷᱟᱱ
ᱦᱮᱸ ᱚᱱᱟ ᱟᱥᱟ ᱛᱮᱜᱮ ᱵᱟᱝ ᱡᱚᱛᱚ ᱦᱚᱲ ᱵᱚᱱ ᱯᱟᱲᱦᱟᱜ ᱠᱟᱱᱟ ᱦᱟᱝ
ᱦᱩᱸ ᱦᱩᱸ ᱥᱩᱫᱩ ᱢᱤᱫᱥᱮᱱ ᱧᱮᱞ ᱞᱮᱠᱷᱟᱱ ᱫᱚ ᱵᱟᱝ ᱜᱟᱱᱚᱜᱼᱟ ᱜᱚᱴᱟ ᱞᱟᱭᱤᱱ ᱛᱮᱜᱮ ᱧᱮᱞ ᱦᱩᱭᱩᱜᱼᱟ
ᱦᱮᱸ ᱚᱱᱟ ᱜᱮᱪᱚ ᱡᱚᱛᱚ ᱦᱚᱲ ᱜᱮ ᱱᱟᱦᱟᱜ ᱚᱱᱟ ᱟᱥᱟ ᱛᱮᱜᱮ ᱵᱚᱱ ᱯᱟᱲᱦᱟᱜ
ᱦᱮᱸ ᱦᱮᱸ ᱚᱱᱠᱟ ᱛᱟᱦᱚᱞᱮ ᱮᱠᱡᱟᱢ ᱵᱤᱱ ᱮᱢ ᱵᱟᱲᱟ ᱠᱟᱜᱼᱟ ᱵᱤᱱ ᱱᱤᱛᱟᱜ ᱮᱠᱡᱟᱢ ᱠᱚ
ᱦᱮᱸ ᱢᱤᱫᱤᱵᱟᱨ ᱞᱤᱧ ᱮᱢ ᱵᱟᱲᱟᱟᱣ ᱠᱟᱫᱟ ᱵᱮᱜᱚᱨ ᱯᱨᱤᱯᱟᱨᱮᱥᱚᱱ ᱢᱟ ᱵᱟᱝ ᱛᱟᱦᱮᱸ ᱞᱮᱱ ᱟᱫᱚ ᱱᱤᱛᱚᱜ ᱞᱤᱧ ᱯᱟᱲᱦᱟᱜ ᱠᱟᱱᱟ ᱦᱮᱸ ᱢᱟᱱᱮ ᱮᱢᱱᱤᱞᱤᱧ ᱮᱢ ᱞᱟᱜᱟᱣ ᱞᱮᱫᱟ ᱢᱮᱱᱠᱷᱟᱱ ᱪᱮᱫ ᱞᱮᱠᱟ ᱠᱚᱥᱪᱮᱱ ᱠᱚ ᱛᱟᱦᱮᱱ ᱜᱮᱭᱟ ᱚᱱᱟ ᱤᱭᱟᱹᱛᱮ ᱟᱫᱚ ᱚᱱᱟ ᱞᱟᱹᱜᱤᱫ ᱞᱤᱧ ᱯᱟᱲᱦᱟᱜ ᱠᱟᱱᱟ ᱛᱚ ᱠᱚᱞᱡᱽ ᱞᱤᱧ ᱠᱚᱨᱟᱣ ᱮᱫᱟ ᱯᱟᱥᱟᱯ ᱯᱟᱥᱤ ᱱᱚᱣᱟ ᱞᱟᱭᱤᱱ ᱛᱮᱞᱤᱧ ᱯᱟᱲᱦᱟᱜ ᱠᱟᱱᱟ
ᱟᱪᱪᱷᱟ ᱟᱪᱪᱷᱟ
ᱦᱮᱸ ᱠᱷᱟᱹᱞᱤ ᱰᱤᱜᱽᱨᱤ ᱦᱟᱛᱟᱣ ᱠᱟᱛᱮᱜ ᱢᱟ ᱵᱟᱝ ᱦᱩᱭᱩᱜ ᱠᱟᱱ ᱱᱮᱛᱟᱨ ᱢᱟ ᱦᱟᱝ ᱤᱭᱟᱹ ᱦᱚᱸ ᱡᱟᱦᱟᱱᱟᱜ ᱟᱵᱚ ᱢᱟ ᱮᱱᱛᱮ ᱡᱚᱛᱚ ᱦᱚᱲ ᱜᱮ ᱚᱱᱟ ᱞᱟᱹᱜᱤᱫ ᱜᱮᱵᱚᱱ ᱯᱟᱲᱦᱟᱜ ᱠᱟᱱᱟ ᱥᱮ ᱛᱚ ᱚᱱᱟ ᱠᱚᱦᱚᱸ ᱧᱮᱞ ᱦᱩᱭᱩᱜ ᱠᱟᱱᱟ
ᱚᱱᱟ ᱠᱚ ᱡᱩᱫᱤ ᱯᱷᱩᱨᱤ ᱠᱷᱟᱫᱚᱢ ᱢᱟᱱᱮ ᱮᱢᱱᱤ ᱪᱟᱞᱟ ᱞᱮᱱᱠᱷᱟᱱ ᱫᱚ ᱥᱟᱹᱨᱤ ᱜᱮ ᱵᱟᱝ ᱜᱟᱱᱚᱜᱼᱟ ᱠᱟᱹᱴᱤᱡ ᱵᱷᱟᱜᱤ ᱧᱚᱜ ᱵᱟᱵᱮᱱ ᱛᱷᱩ ᱞᱮᱠᱷᱟᱱ ᱚᱱᱟ ᱵᱟᱵᱮᱱ ᱤᱭᱟᱹ ᱫᱟᱲᱮᱭᱟᱜᱼᱟ ᱟᱨᱠᱤ ᱵᱟᱵᱮᱱ ᱠᱞᱤᱭᱟᱨ ᱫᱟᱲᱮᱭᱟᱜᱼᱟ ᱡᱟᱦᱟᱸ ᱮᱠᱡᱟᱢ ᱦᱩᱭᱩᱜᱼᱟ
ᱦᱮᱸ
ᱛᱚ ᱚᱱᱟ ᱠᱷᱟᱹᱛᱤᱨ ᱛᱮ ᱢᱚᱡᱽ ᱫᱷᱟᱨᱟ ᱛᱚ ᱯᱨᱤᱯᱟᱨᱮᱥᱚᱱ ᱫᱚ ᱦᱟᱛᱟᱣ ᱜᱮ ᱦᱩᱭᱩᱜᱼᱟ ᱦᱮᱸ ᱥᱮ ᱵᱟᱝ
ᱠᱷᱟ ᱫᱚ ᱠᱷᱟ ᱫᱚ ᱦᱮᱸ
ᱦᱩᱸ ᱦᱩᱸ ᱱᱚᱣᱟ ᱛᱚ ᱟᱨ ᱮᱢᱱᱤ ᱥᱮᱢᱱᱤ ᱯᱚᱨᱤᱠᱠᱷᱟ ᱫᱚ ᱵᱟᱝ ᱠᱟᱱᱟ ᱥᱮ
ᱦᱩᱸ ᱟᱨ ᱮᱢᱱᱤ ᱛᱷᱚᱲᱟ ᱜᱟᱱ ᱯᱟᱲᱦᱟᱣ ᱛᱮᱦᱚᱸ ᱵᱟᱝ ᱦᱩᱭᱩᱜᱼᱟ ᱱᱚᱣᱟ ᱢᱟ ᱮᱱᱛᱮᱜ ᱟᱵᱮᱱ ᱦᱚᱸᱵᱮᱱ ᱞᱟᱹᱭ ᱫᱟᱲᱮᱭᱟᱜ ᱜᱮᱭᱟ ᱦᱟᱝ ᱛᱤᱱᱟᱹᱜ ᱜᱟᱱ ᱮᱱᱛᱮ ᱯᱩᱨᱟᱹ ᱟᱢᱟᱜ ᱤᱭᱟᱹ ᱞᱟᱜᱟᱣ ᱠᱟᱛᱮᱜ ᱯᱟᱲᱦᱟᱜ ᱦᱩᱭᱩᱜ ᱠᱟᱱᱟ ᱟᱫᱚ ᱚᱱᱟᱜᱮ ᱱᱤᱛᱚᱜ ᱞᱤᱧ ᱮᱦᱚᱵ ᱠᱟᱫᱟ ᱠᱷᱟᱡ ᱫᱚ
ᱟᱪᱪᱷᱟ ᱟᱪᱪᱷᱟ ᱡᱟ ᱟᱹᱰᱤ ᱱᱟᱯᱟᱭ᱾ ᱵᱟᱠᱷᱟᱱ ᱛᱚ ᱩᱱᱟᱹᱜ ᱜᱟᱱ ᱵᱮᱠᱟᱨ ᱫᱚ ᱦᱚᱲ ᱵᱟᱠᱚ ᱛᱟᱦᱮᱸ ᱠᱚᱜᱼᱟ ᱡᱷᱚᱛᱚ ᱜᱮᱵᱚᱱ ᱪᱟᱠᱤᱨᱤ ᱠᱮᱭᱟ᱾ ᱦᱮᱸ ᱥᱮ ᱵᱟᱝ ᱩᱱᱟᱹᱜ ᱡᱩᱫᱤ ᱥᱚᱦᱚᱡ ᱠᱚ ᱟ ᱪᱟᱹᱠᱨᱤ ᱠᱮᱭᱟᱢ? ᱦᱮᱸ ᱟᱫᱚ ᱠᱟᱛᱷᱟ ᱦᱩᱭᱩᱜ ᱠᱟᱱᱟ ᱠᱷᱟᱴᱟᱣ ᱞᱮᱱᱠᱷᱟᱱ ᱫᱚ ᱦᱟᱜ ᱚᱱᱟ ᱨᱮᱱᱟᱜ ᱯᱷᱚᱞ ᱫᱚ ᱧᱟᱢᱚᱜ ᱜᱮᱭᱟ, ᱟᱫᱚ ᱡᱩᱫᱤ ᱵᱟᱵᱮᱱ ᱠᱷᱟᱴᱟᱜ ᱛᱟᱦᱚᱞᱮ ᱪᱤᱠᱟᱹᱛᱮ ᱦᱩᱭᱩᱜᱼᱟ᱾
ᱠᱷᱟᱡ ᱫᱚ ᱵᱟᱝ ᱠᱷᱟᱴᱟᱣ ᱞᱮᱱᱠᱟᱱ ᱫᱚ ᱱᱮᱛᱟᱨ ᱪᱮᱫ ᱦᱚᱸ ᱵᱟᱝ ᱦᱩᱭᱩᱜᱼᱟ, ᱟᱨ ᱱᱤᱛᱚᱜ ᱵᱮᱱ ᱧᱮᱞ ᱫᱟ ᱥᱮ ᱛᱤᱱᱟᱹᱜ ᱜᱟᱱ ᱵᱩᱱ ᱰᱷᱮᱨ ᱪᱟᱵᱟ ᱠᱟᱱᱟ ᱦᱚᱲ ᱠᱚᱦᱚᱸ ᱛᱚ ᱟᱱ ᱠᱚᱢᱯᱤᱴᱤᱥᱚᱱ ᱦᱚᱸ ᱚᱱᱠᱟᱜ ᱜᱮ ᱰᱷᱤᱨ ᱪᱟᱵᱟᱣ ᱠᱟᱱᱟ᱾
ᱦᱳᱭ ᱠᱚᱢᱯᱤᱴᱤᱥ ᱚᱱ ᱫᱷᱮᱨ ᱠᱟᱱᱟ ᱟᱨ ᱱᱤᱛᱚᱜ ᱦᱟᱸᱜ ᱠᱚᱥᱪᱟᱱ ᱠᱚ ᱟᱫᱚ ᱴᱟᱯ ᱴᱟᱯ ᱜᱮ᱾
ᱠᱷᱟᱡ ᱫᱚ ᱠᱷᱟᱡ ᱫᱚ ᱦᱮᱸ ᱟᱨ ᱚᱱᱟ ᱤᱭᱟᱹ ᱟᱵᱚ ᱮᱥ ᱴᱤ ᱞᱟᱹᱜᱤᱫ ᱟᱞᱟᱫᱟ ᱤᱭᱟᱹ ᱛᱟᱦᱮᱱ ᱠᱟᱱ ᱡᱮ ᱚᱱᱟ ᱨᱮᱦᱚᱸ ᱢᱟ ᱱᱚᱜᱚᱭ ᱮᱸ ᱤᱭᱟᱹ ᱛᱤᱱᱟᱹᱜ ᱜᱟᱱ ᱤᱭᱟᱹ ᱯᱷᱨᱚᱰ ᱠᱚ ᱵᱮᱱᱟᱣ ᱞᱮᱫᱟ ᱦᱟᱝ ᱟᱵᱚ ᱤᱭᱟᱹ ᱤᱭᱟᱹ ᱥᱟᱨᱴᱤᱯᱷᱤᱠᱮᱴ ᱠᱷᱟᱡ ᱫᱚ᱾
ᱦᱮᱸ᱾ ᱟᱹᱰᱤ ᱜᱟᱱ ᱛᱮ ᱯᱷᱮᱠ ᱮᱥ ᱴᱤ ᱠᱚ ᱛᱟᱦᱮᱸᱜ ᱠᱟᱱᱟ ᱟᱫᱚ, ᱢᱟᱱᱮ ᱯᱷᱮᱠ ᱮᱥ ᱴᱤ ᱛᱟᱞᱟ ᱛᱮᱠᱚ ᱧᱟᱢ ᱠᱟᱫᱟ᱾
ᱦᱮᱸ ᱛᱤᱱᱟᱹᱜ ᱜᱟᱱ ᱠᱚ ᱧᱟᱢ ᱵᱟᱲᱟ ᱠᱮᱜ ᱟᱫᱚ ᱚᱱᱟ ᱞᱟᱹᱜᱤᱫ ᱛᱮ ᱚᱱᱟ ᱞᱟᱹᱜᱤᱫ ᱛᱮᱦᱚᱸ ᱟᱵᱚᱣᱟᱜ ᱫᱚ ᱮᱱᱛᱮ ᱰᱷᱤᱞ ᱜᱮ ᱤᱭᱟᱹ ᱪᱟᱞᱟᱜ ᱠᱟᱱ ᱛᱟᱸᱦᱮᱱ᱾
ᱦᱮᱸ ᱦᱮᱸ ᱟᱫᱚ ᱛᱟᱦᱚᱞᱮ ᱚᱠᱟ ᱠᱚ ᱮᱠᱡᱟᱢ ᱠᱚᱵᱤᱱ ᱮᱢ ᱠᱮᱫᱟ ᱚᱱᱠᱟ ᱜᱚᱵᱷᱚᱨᱢᱮᱱ ᱮᱠᱡᱟᱢ ᱠᱚᱫᱚ,
ᱮᱠᱡᱟᱢ ᱠᱚᱢᱟ ᱱᱤᱛ ᱫᱷᱟᱹᱵᱤᱡ ᱛᱮ ᱤᱭᱟᱹ ᱜᱤ ᱤᱭᱟᱹ ᱞᱤᱧ ᱮᱢ ᱞᱟᱜᱟ ᱞᱮᱫᱟ ᱰᱟᱵᱞᱩ ᱵᱤᱯᱤ᱾
ᱟᱪᱪᱷᱟ ᱟᱪᱪᱷᱟ ᱟᱹᱰᱤ ᱵᱷᱟᱹᱜᱮ᱾
ᱱᱤᱛ ᱫᱷᱟᱹᱵᱤᱡ ᱛᱮᱫᱚ ᱚᱱᱟ ᱜᱮᱞᱤᱧ ᱮᱢ ᱠᱟᱫᱟ᱾ ᱟᱨ ᱟᱣᱨᱤᱞᱤᱧ ᱟᱹ ᱴᱨᱟᱭ ᱢᱟᱱᱮ ᱤᱱᱟᱹᱜᱤ ᱦᱩᱭᱞᱱᱟ ᱥᱮ ᱟᱨ ᱵᱟᱹᱞᱤᱝ
ᱦᱩᱸ ᱟᱪᱪᱷᱟ ᱟᱪᱪᱷᱟ ᱜᱩᱨᱩᱯ ᱥᱤᱰᱤ ᱛᱟᱦᱮᱸ ᱠᱟᱱᱟ ᱛᱚ ᱱᱚᱣᱟ ᱵᱟᱵᱮᱱ ᱮᱢ ᱠᱟᱜᱼᱟ?
ᱜᱨᱩᱯ ᱥᱤᱰᱤ ᱢᱟᱛᱚ ᱵᱟᱹᱞᱤᱝ ᱵᱟᱰᱟᱭ ᱞᱮᱫ ᱮᱯᱞᱟᱭ ᱠᱩ᱾
ᱚ ᱡᱟᱭᱦᱳᱠ ᱟᱫᱚ ᱦᱟᱸᱜ ᱟᱨᱚ ᱛᱟᱭᱚᱢ ᱫᱟᱨᱟᱢ ᱦᱤᱡᱩᱜ ᱜᱮᱭᱟ ᱛᱚ ᱚᱱᱟ ᱞᱟᱹᱜᱤᱫ ᱵᱷᱟᱜᱮ ᱧᱚᱜ ᱯᱨᱤᱯᱟᱨᱮᱥᱮᱱ ᱵᱮᱱ, ᱟᱨ ᱢᱟᱱᱮ ᱯᱷᱳᱞᱳ ᱤᱫᱤ ᱦᱳᱭᱳᱜᱼᱟ ᱟᱨᱠᱤ ᱪᱮᱫ ᱪᱮᱫ ᱠᱚ ᱳᱰᱳᱠᱚᱜ ᱠᱟᱱᱟ ᱥᱮ ᱵᱟᱝ᱾
ᱦᱮᱸ᱾
ᱦᱩᱸ ᱩᱸ ᱟᱪᱪᱷᱟ᱾ ᱪᱟᱠᱨᱤᱧ ᱧᱟᱢ ᱫᱚ ᱵᱟᱠᱷᱟᱱ ᱫᱚ ᱩᱱᱟᱹᱜ ᱥᱚᱡᱟ ᱫᱚ ᱵᱟᱝ ᱠᱟᱱᱟ ᱵᱩᱦᱩ ᱠᱷᱟᱴᱟᱣ ᱦᱳᱭᱳᱜᱼᱟ᱾
ᱯᱷᱟᱡ ᱫᱚ ᱦᱮᱸ
ᱦᱮᱸ᱾ ᱟᱨ ᱵᱟᱵᱮᱱ ᱠᱷᱟᱴᱟᱣ ᱞᱮᱱᱠᱷᱟᱱ ᱚᱱᱟ ᱨᱮᱱᱟᱜ ᱢᱟᱱᱮ ᱡᱟᱦᱟᱸ ᱵᱮᱱ ᱧᱟᱢ ᱚᱱᱟ ᱨᱮᱱᱟᱜ ᱥᱟᱫ ᱵᱟᱵᱮᱱ ᱧᱟᱢᱟ, ᱡᱮ ᱴᱟ ᱥᱟᱯᱷᱚᱞᱞᱚ ᱨᱮᱱᱟᱜ ᱡᱟᱦᱟᱸ ᱢᱤᱫᱴᱮᱱ ᱥᱟᱫ ᱦᱮᱸ ᱥᱮ ᱵᱟᱝ?
ᱦᱮᱸ ᱦᱮᱸ ᱛᱤᱱᱟᱹᱜ ᱜᱟᱱᱮᱢ ᱠᱷᱟᱴᱟᱜᱼᱟ ᱩᱱᱟᱹᱜ ᱜᱟᱱ ᱟᱢ ᱚᱱᱟ ᱠᱟᱹᱢᱤ ᱨᱮ ᱤᱭᱟᱹ ᱛᱟᱸᱦᱮᱱ ᱛᱟᱢᱟ᱾ ᱡᱮ ᱦᱮᱸ ᱤᱧ ᱠᱷᱟᱴᱟᱣ ᱠᱟᱛᱮᱜ ᱤᱧ ᱧᱟᱢ ᱠᱟᱫᱟ ᱛᱚ, ᱟᱢ ᱚᱱᱟ ᱨᱮᱱᱟᱜ ᱤᱭᱟᱹ ᱦᱚᱢ ᱵᱩᱡᱷᱟᱹᱣᱟ᱾ ᱛᱤᱱᱟᱹᱜ ᱜᱟᱱ ᱦᱮᱸ ᱢᱩᱞᱞᱳ ᱢᱩᱞᱞᱚ ᱛᱮᱢ ᱵᱩᱡᱷᱟᱹᱣᱟ᱾
ᱦᱩᱸ ᱦᱩᱸ᱾ ᱵᱟᱠᱷᱟᱱ ᱛᱚ ᱚᱝᱠᱟ ᱫᱚ ᱟᱹᱰᱤ ᱦᱚᱲ ᱠᱚ ᱧᱟᱢ ᱠᱮ ᱱᱤᱛᱚᱜ ᱛᱮᱫᱚ᱾
ᱦᱮᱸ ᱛᱤᱱᱟᱹᱜ ᱛᱚᱵᱮ ᱠᱚ ᱯᱟᱲᱦᱟᱜᱼᱟ ᱡᱷᱚᱛᱚ ᱦᱚᱲ ᱠᱚ ᱪᱟᱹᱠᱨᱤ ᱠᱮᱭᱟ ᱦᱟᱝ᱾
ᱦᱩᱸ ᱦᱩᱸ᱾ ᱚᱠᱚᱭ ᱦᱚᱸ ᱵᱷᱮᱜᱟᱨ ᱵᱟᱵᱚᱱ ᱛᱟᱦᱮᱸ ᱠᱚᱜ ᱚᱠᱚᱭ ᱫᱚ ᱪᱟᱥ ᱵᱟᱥ ᱠᱮᱭᱟ ᱢᱟ ᱟᱫᱚ ᱡᱚᱛᱚ ᱡᱩᱫᱤᱢ ᱪᱟᱹᱠ
ᱦᱮᱸ ᱦᱮᱸ ᱛᱚᱵᱮ ᱮᱴᱟᱜ ᱠᱟᱹᱢᱤ ᱫᱚ ᱵᱟᱝ ᱞᱟᱜᱟᱣ ᱠᱮᱠᱚᱣᱟ᱾
ᱦᱩᱸ ᱟᱫᱚ ᱟᱹᱰᱤ ᱦᱚᱲ ᱚᱝᱠᱟ ᱮᱸ ᱪᱷᱳᱴᱳ ᱱᱤᱪᱩ ᱞᱟᱛᱟᱨ ᱠᱚ ᱧᱮᱞ ᱠᱚᱜᱮᱭᱟ ᱡᱮ ᱱᱩᱭ ᱫᱚ ᱵᱟᱭ ᱪᱟᱹᱠᱨᱤᱭᱟ ᱥᱮ ᱵᱟᱭ ᱥᱤᱠᱠᱷᱤᱛᱚ ᱜᱮ ᱠᱤᱱᱛᱩ ᱱᱚᱝᱠᱟ ᱫᱚ ᱧᱮᱞ ᱵᱟᱝ ᱵᱷᱟᱜᱮᱭᱟ ᱠᱟᱨᱚᱱ ᱦᱚ ᱛᱚ ᱩᱱᱤ ᱡᱟᱦᱟᱸ ᱵᱟᱰᱟᱭ ᱧᱮᱞ ᱵᱮᱱ ᱚᱱᱟ ᱦᱚᱭᱛᱚ ᱟᱵᱤᱱ ᱵᱟᱵᱮᱱ ᱵᱟᱰᱟᱭᱟ ᱾ ᱟᱨ ᱟᱢ ᱡᱟᱦᱟᱢ ᱵᱟᱰᱟᱭ ᱩᱱᱤ ᱦᱚᱭᱛᱚ ᱚᱱᱟ ᱵᱟᱭ ᱵᱟᱰᱟᱭᱟ ᱱᱚᱝᱠᱟ ᱜᱮ ᱛᱚᱯᱷᱟᱛ ᱫᱚ
ᱫᱚ ᱦᱮᱸ ᱚᱱᱟ ᱫᱚ ᱟᱹᱰᱤ ᱵᱟᱹᱲᱤᱡ ᱡᱤᱱᱤᱥ ᱠᱟᱱᱟ ᱡᱮ ᱦᱮᱸ ᱩᱱᱤ ᱵᱟᱭ ᱯᱟᱲᱦᱟᱣ ᱛᱮ ᱚᱱᱟ ᱤᱭᱟᱹᱭ ᱠᱟᱱᱟᱹ
ᱦᱩᱸ ᱦᱩᱸ ᱟᱹᱰᱤ ᱦᱚᱲ ᱚᱝᱠᱟ ᱢᱮᱱᱟᱜ ᱠᱟᱜ ᱠᱚᱣᱟ ᱢᱟᱱᱮ ᱡᱷᱚᱛᱚ ᱦᱚᱲ ᱫᱚ ᱵᱷᱟᱜᱮ ᱢᱤᱫ ᱛᱮ ᱵᱟᱠᱚ ᱧᱮᱞ ᱠᱚᱣᱟ ᱟᱹᱰᱤ ᱠᱟᱹᱴᱤᱜ ᱞᱟᱛᱟᱨ ᱧᱚᱜ ᱜᱮ ᱠᱚ ᱧᱮᱞ ᱠᱚᱣᱟ ᱡᱤ ᱠᱟᱹᱴᱤᱜ ᱪᱮᱛᱟᱱ ᱧᱚᱜ ᱠᱚ ᱨᱟᱠᱟᱵᱼᱟ
ᱠᱷᱟᱡ ᱫᱚ
ᱦᱩᱜ ᱩ ᱡᱷᱚᱛᱚ ᱦᱚᱲ ᱴᱷᱮᱱ ᱡᱷᱚᱛᱚ ᱠᱚᱣᱟᱞᱤᱴᱤ ᱫᱚ ᱵᱟᱝ ᱛᱟᱦᱮᱱᱟ
ᱦᱮᱸ ᱦᱚᱭᱛᱚ ᱟᱢ ᱪᱮᱜ ᱵᱟᱢ ᱵᱟᱰᱟᱭᱟ ᱩᱱᱤ ᱦᱚᱭᱛᱚᱭ ᱵᱟᱰᱟᱭ ᱟᱨ ᱩ ᱚᱝᱠᱟ ᱫᱚ ᱵᱟᱝ ᱦᱳᱭ ᱫᱟᱲᱮᱭᱟᱜᱼᱟ ᱥᱮ
ᱦᱮᱸ ᱦᱮᱸ ᱟᱨ ᱛᱟᱦᱞᱮ ᱛᱮᱦᱮᱧ ᱫᱚ ᱫᱟᱜ ᱠᱮᱜᱼᱟ ᱥᱮ ᱵᱟᱝ ᱚᱱᱛᱮ ᱫᱚ?
ᱛᱤᱦᱤᱧ ᱚᱱᱮᱞᱤᱧ ᱞᱟᱹᱭ ᱰᱩᱵᱟᱹᱣ ᱠᱟᱜ ᱞᱮᱭᱟᱭ ᱢᱟᱱᱮ ᱦᱚᱞᱟ ᱢᱟᱱ ᱫᱷᱮᱨ ᱠᱷᱚᱭ ᱮᱠᱫᱚᱢ ᱫᱟᱜ ᱛᱤᱜᱤ ᱢᱮᱱᱟᱜᱼᱟ ᱱᱟᱥᱮᱠᱟᱡ ᱦᱮᱸ ᱡᱟᱹᱯᱩᱫ ᱵᱟᱠᱷᱟᱡ ᱱᱟᱥᱮ ᱠᱷᱟᱡ ᱠᱷᱟᱞᱤ ᱫᱤᱱᱨᱮ ᱛᱷᱚᱲᱟ ᱜᱟᱱᱮ ᱠᱚᱢ ᱧᱚᱜ ᱫᱟ
ᱦᱩᱸ
ᱢᱟᱱᱮ ᱠᱚᱢ ᱵᱚᱞᱛᱮ ᱛᱟᱣᱦᱚ ᱫᱟᱜ ᱫᱚ ᱫᱟᱜᱮᱜ ᱜᱮᱭᱟ ᱱᱟᱥᱮ ᱠᱷᱟᱡ ᱠᱷᱟᱹᱞᱤ ᱠᱚᱢ ᱧᱚᱜᱚᱜ ᱠᱟᱱᱟ ᱟᱨ ᱜᱚᱴᱟ ᱱᱤᱫᱟᱹ ᱫᱟᱜ ᱱᱤᱛᱚᱜ ᱱᱤᱛᱚᱜ ᱯᱷᱟᱸᱠᱟ ᱧᱚᱜ ᱠᱟᱜ-ᱟ ᱛᱷᱚᱲᱟ ᱜᱚᱴᱟ ᱱᱤᱠᱟᱹ ᱫᱟᱜ ᱟᱨ ᱥᱮᱛᱟᱜ ᱦᱚᱸ ᱫᱟᱜ ᱟᱫᱚ ᱠᱟᱹᱢᱤ ᱠᱚᱨᱮ ᱛᱷᱚᱲᱟ ᱯᱟᱨᱤᱥᱟᱱᱤ ᱧᱚᱜ ᱦᱩᱭᱩᱜ ᱠᱟᱱᱟ ᱾ ᱪᱮᱫ ᱞᱮᱠᱟ ᱟᱵᱩ ᱫᱚ ᱠᱟᱹᱢᱤ ᱡᱚᱝ ᱦᱚᱲ ᱥᱮ ᱦᱮᱸ ᱾
ᱦᱩᱸ ᱟᱪᱪᱷᱟ ᱛᱟᱦᱚᱞᱮ ᱟᱯᱮ ᱫᱚ ᱵᱤᱨ ᱫᱤᱥᱚᱢ ᱥᱮ ᱵᱤᱞᱟᱹᱛ ᱫᱤᱥᱚᱢ ᱚᱠᱟᱴᱟᱜ ᱠᱟᱱᱟ ᱯᱮ?
ᱵᱤᱨ ᱫᱤᱥᱚᱢ ᱫᱚ ᱵᱟᱝ ᱠᱟᱱᱟ ᱞᱮ ᱟᱞᱮ ᱫᱚ ᱾ ᱚᱱᱠᱟ ᱵᱤᱞᱟᱹ ᱤᱭᱟᱹ ᱦᱚᱸ ᱵᱟᱝ ᱰᱤᱦᱟᱹᱛ ᱜᱮᱭᱟᱞᱮ ᱟᱹᱰᱤ ᱟᱸᱴ ᱜᱮ ᱾
ᱟᱪᱪᱷᱟᱼᱪᱷᱟ ᱾ ᱟᱞᱮ ᱫᱚ ᱡᱮᱢᱚᱱ ᱱᱚᱛᱮ ᱫᱚ ᱵᱤᱨ ᱫᱤᱥᱚᱢ ᱟᱨ ᱟᱞᱮ ᱫᱚ ᱦᱟᱸᱜ ᱵᱤᱨ ᱫᱤᱥᱚᱢ ᱢᱟᱱᱮ ᱵᱮᱱ ᱵᱟᱲᱟᱭ ᱜᱮᱭᱟ ᱪᱮᱫ ᱾ ᱠᱚ ᱧᱟᱢᱚᱜᱼᱟ ᱡᱷᱚᱛᱚ ᱞᱮᱠᱟᱱᱟᱜ ᱜᱮ ᱡᱟᱦᱟᱸ ᱱᱤᱛᱚᱜ ᱡᱮᱢᱚᱱ ᱠᱤᱨᱤᱧ ᱪᱟᱞᱟᱜ ᱠᱟᱱᱟ ᱯᱩᱴᱠᱟᱹ ᱩᱫ ᱛᱟᱨᱯᱚᱨ ᱥᱟᱦᱟᱱ ᱥᱟᱠᱟᱢ ᱢᱟ ᱧᱟᱢᱚᱜ ᱜᱮᱭᱟ ᱾
ᱦᱮᱸ ᱟᱨ ᱤᱭᱟᱹ ᱠᱚᱦᱚᱸ ᱡᱚᱢ ᱡᱚ ᱠᱚ ᱦᱮᱸ
ᱦᱩᱸ ᱱᱚᱜᱼᱚᱭ ᱡᱟᱦᱟᱸ ᱛᱤᱨᱤᱞ ᱛᱟᱨᱚᱚᱵ ᱢᱮᱞᱮᱡ ᱟᱹᱰᱤ ᱞᱮᱠᱟᱱᱟᱜ ᱟᱨᱠᱤ ᱾
ᱠᱷᱟᱡ ᱫᱚ ᱦᱮᱸ ᱟᱯᱮ ᱢᱟ ᱛᱚᱵᱮ ᱤᱭᱟᱹ ᱜᱮ ᱵᱟᱹᱱᱩᱜᱼᱟ ᱦᱟᱝ ᱡᱟᱦᱟᱱᱟᱜ ᱡᱚᱢ ᱥᱟᱱᱟ ᱠᱮᱫ ᱢᱮᱭᱟ ᱵᱤᱨᱛᱮᱢ ᱥᱮᱱ ᱱᱟ ᱟᱹᱜᱩ?
ᱦᱮᱸ ᱥᱤᱡᱤᱱ ᱨᱮᱱᱟᱜ ᱡᱟᱦᱟᱸ ᱡᱳ ᱦᱳᱭᱳᱜᱼᱟ ᱟᱨᱠᱤ ᱡᱷᱚᱛᱚ ᱜᱮᱵᱮᱱ ᱧᱟᱢᱟ
ᱟᱨ ᱮᱢᱱᱤ ᱥᱮᱸᱫᱽᱨᱟ ᱠᱚᱫᱚ ᱯᱮ ᱪᱟᱞᱟᱜ ᱜᱮᱭᱟ ᱾?
ᱦᱮᱸ ᱾ ᱥᱮᱸᱫᱽᱨᱟ ᱠᱚ ᱪᱟᱞᱟᱣ ᱵᱟᱲᱟᱭᱮᱫ ᱜᱮᱭᱟ ᱾ ᱟᱨ ᱱᱮᱛᱟᱨ ᱫᱚ ᱦᱟᱸᱜ ᱥᱮᱸᱫᱽᱨᱟ ᱦᱚᱸᱜᱚᱭ ᱡᱮᱢᱚᱱ ᱠᱩᱞᱟᱹᱭ ᱠᱚ ᱾ ᱛᱟᱨᱯᱚᱨ ᱦᱩᱭᱩᱜ ᱠᱟᱱᱟ ᱪᱮᱢᱮᱧ ᱠᱚ ᱛᱩᱲ ᱠᱚ ᱫᱚᱢᱮ ᱛᱟᱦᱮᱱᱟ ᱠᱚ ᱟᱨᱠᱤ ᱾
ᱦᱩᱸ ᱟᱨ ᱤᱭᱟᱹ ᱠᱚ ᱡᱟᱦᱟᱱᱤᱡ ᱤᱭᱟᱹ ᱪᱤᱞᱤ ᱡᱮ ᱞᱮᱠᱟ? ᱚᱱᱠᱟ ᱤᱭᱟᱹ ᱠᱚ ᱦᱩᱭᱱᱟ ᱮ ᱤᱭᱟᱹ ᱡᱟᱦᱟᱸ ᱫᱚ ᱦᱟᱹᱛᱤ ᱠᱚ ᱦᱩᱭᱱᱟ ᱚᱱᱠᱟᱱ ᱤᱭᱟᱹ ᱠᱚ ᱵᱟᱠᱚ ᱤᱭᱟᱹ
ᱵᱟ ᱵᱟ ᱟᱞᱮ ᱱᱚᱛᱮ ᱱᱚᱛᱮ ᱫᱚ ᱩᱱᱠᱩ ᱫᱚ ᱵᱟᱠᱚ ᱦᱤᱡᱩᱜ ᱜᱮᱭᱟ ᱟᱨ ᱟᱹᱰᱤ ᱵᱟᱭᱪᱟᱱᱥ ᱦᱤᱡᱩᱜ ᱜᱮᱭᱟ ᱡᱩᱫᱤ ᱠᱚ ᱞᱟᱜᱟ ᱯᱟᱨᱚᱢ ᱠᱚ ᱾ ᱚᱱᱟ ᱨᱮᱱᱟᱜ ᱵᱚᱛᱚᱨ ᱫᱚ ᱵᱟᱹᱱᱩᱜᱼᱟ ᱱᱚᱜᱼᱚᱭ ᱡᱮᱢᱚᱱ ᱧᱤᱫᱟᱹ ᱵᱮᱲᱟ ᱯᱷᱟᱸᱠ ᱠᱚᱨᱮ ᱟᱨᱟᱢ ᱥᱮ ᱫᱩᱲᱩᱵ ᱠᱟᱛᱮ ᱵᱮᱱ ᱜᱚᱞ ᱫᱟᱲᱮᱼᱟ ᱠᱚᱱᱳ ᱢᱟᱱᱮ ᱡᱮ ᱦᱤᱡᱩᱜ ᱟᱠᱚ ᱢᱮᱱᱠᱷᱟᱱ ᱮᱴᱟᱜ ᱡᱟᱭᱜᱟ ᱠᱷᱚᱱ ᱡᱟᱦᱟᱸ ᱦᱤᱡᱩᱜ ᱚᱱᱛᱮ ᱫᱚ ᱚᱱᱠᱟ ᱫᱚ ᱧᱤᱫᱟᱹ ᱵᱮᱲᱟ ᱢᱟᱱᱮ ᱧᱩᱛ ᱮᱱᱟ ᱢᱟᱱᱮ ᱟᱫᱚ ᱯᱷᱟᱸᱠ ᱨᱮᱫᱚ ᱟᱫᱚ ᱵᱟᱵᱮᱱ ᱧᱟᱢ ᱠᱚᱣᱟ ᱦᱚᱲ ᱫᱚ ᱾
ᱚ ᱟᱹᱞᱤᱧ ᱞᱤᱧ ᱟᱸᱡᱚᱢ ᱟᱠᱟᱫᱟ ᱥᱮ ᱵᱤᱨ ᱫᱤᱥᱚᱢ ᱫᱚ ᱵᱚᱞᱮ ᱚᱱᱮ ᱚᱱᱠᱟ ᱵᱚᱛᱚᱨ ᱛᱟᱦᱮᱱᱟ ᱡᱮ ᱦᱟᱲᱟᱢ ᱠᱟᱰᱟ ᱠᱚᱠᱚ ᱦᱤᱡᱩᱜᱼᱟ ᱦᱩᱲᱩ ᱠᱚ ᱡᱚᱢᱟ
ᱦᱩᱸ ᱦᱩᱸ ᱵᱟ ᱵᱟ ᱟᱞᱮ ᱥᱮ ᱫᱚ ᱟᱹᱰᱤ ᱵᱟᱭᱪᱟᱱᱥ ᱠᱚ ᱦᱤᱡᱩᱜ ᱜᱮᱭᱟ ᱠᱚ ᱞᱟᱜᱟ ᱯᱟᱨᱚᱢ ᱠᱚ ᱠᱷᱟᱱ ᱠᱚ
ᱦᱩᱸ ᱾ ᱟᱨ ᱤᱭᱟᱹ ᱢᱟᱱᱮ ᱠᱚᱱᱳ ᱤᱭᱟᱹ ᱵᱟᱹᱱᱩᱜ-ᱟ ᱢᱟᱱᱟ ᱵᱟᱹᱱᱩᱜ-ᱟ ᱵᱟᱝ ᱜᱚᱴᱟ ᱵᱤᱨ ᱯᱮ ᱫᱟ ᱫᱟᱬᱟ ᱫᱟᱲᱮᱭᱟᱜ ᱠᱟᱱᱟ ᱾ ᱪᱮᱫ ᱞᱮᱠᱟ ᱤᱭᱟᱹ ᱠᱚᱨᱮ ᱢᱟᱱᱟᱣ ᱜᱮᱭᱟ ᱠᱚ ᱡᱮ ᱱᱚᱱᱛᱮ ᱵᱟᱯᱮ ᱥᱮᱱ ᱫᱟᱲᱮᱭᱟᱜ-ᱟ ᱱᱚᱝᱠᱟ ᱚᱱᱠᱟᱱ ᱡᱤᱱᱤᱥ ᱠᱚ ᱛᱟᱦᱮᱱᱟ ᱾
ᱵᱟ ᱵᱟ ᱵᱟ ᱵᱟ ᱵᱟ ᱱᱚᱛᱮ ᱫᱚ ᱚᱱᱠᱟ ᱢᱟᱱᱟ ᱜᱚᱴᱟ ᱵᱤᱨ ᱵᱤᱱ ᱫᱟᱬᱟ ᱫᱟᱲᱮᱭᱟᱜ-ᱟ ᱾ ᱱᱚᱛᱮ ᱫᱚ ᱞᱤᱧ ᱞᱟᱹᱫᱟ ᱩᱱᱠᱩᱣᱟᱜ ᱵᱚᱛᱚᱨ ᱫᱚ ᱵᱟᱹᱱᱩᱜ-ᱟ ᱟᱞᱮ ᱥᱮᱫ ᱫᱚ ᱟᱹᱰᱤ ᱵᱟᱭᱪᱟᱱᱥ ᱨᱮ ᱦᱤᱡᱩᱜ ᱟᱠᱚ ᱾
ᱦᱩᱸ ᱾
ᱚᱱᱟ ᱦᱚᱸ ᱡᱩᱫᱤ ᱛᱤᱱ ᱪᱟᱨ ᱵᱚᱪᱷᱚᱨ ᱯᱚᱨ ᱯᱚᱨ ᱚᱱᱠᱟ ᱜᱮᱨᱮᱱᱴᱤ ᱫᱚ ᱵᱟᱹᱱᱩᱜ-ᱟ ᱟᱨᱠᱤ ᱾
ᱦᱩᱸ ᱢᱟᱱᱮ ᱵᱟᱠᱚ ᱦᱤᱡᱩᱜ ᱜᱮᱭᱟ ᱵᱚᱞᱛᱮ ᱜᱮᱞᱮ ᱦᱮᱸ ᱾
ᱞᱟᱹᱭ ᱜᱟᱱᱚᱜ-ᱟ ᱵᱟᱠᱚ ᱦᱤᱡᱩᱜ ᱜᱮ ᱟᱹᱰᱤ ᱠᱚᱢ ᱜᱮ ᱾